ᱡᱚᱦᱟᱨ ᱜᱮ ᱜᱚᱢᱠᱮ᱾
ᱡᱚᱦᱟᱨ ᱜᱤ ᱠᱚᱢ᱾
ᱮᱭ ᱪᱮᱫ ᱠᱚᱵᱤᱱ ᱪᱤᱠᱟᱹ ᱵᱟᱲᱟᱭᱮᱫ-ᱟ᱾
ᱦᱚᱸᱜ-ᱚ ᱦᱟᱸᱜ ᱫᱩᱲᱩᱵ ᱵᱟᱲᱟ ᱦᱩᱭ ᱠᱟᱱᱟ᱾
ᱪᱮᱫ ᱠᱚ ᱢᱮᱱᱟ᱾ ᱵᱟᱹᱥᱭᱟᱹᱢ ᱵᱟᱹᱥᱭᱟᱹᱢ ᱢᱟᱰᱤ ᱠᱚᱜᱮ ᱡᱚᱢ ᱵᱟᱲᱟ ᱠᱮᱫ-ᱟ ᱥᱮ ᱟᱹᱣᱨᱤᱭᱟ᱾
ᱦᱩᱸ ᱡᱚᱢ ᱵᱟᱲᱟ ᱦᱩᱭ ᱠᱟᱱᱟ᱾
ᱪᱮᱫ ᱞᱮᱠᱟ᱾ ᱠᱟᱹᱢᱤ ᱠᱚ ᱱᱤᱛᱚᱜ ᱪᱮᱫ ᱠᱚᱵᱮᱱ ᱠᱟᱹᱢᱤ ᱠᱟᱱᱟ ᱱᱚᱝᱠᱟ ᱪᱟᱥᱵᱟᱥ ᱥᱮ᱾ ᱪᱮᱫ ᱠᱚᱵᱤᱱ ᱪᱤᱠᱟᱹᱭᱟ᱾
ᱵᱟᱝ ᱵᱟᱝ ᱪᱟᱥ ᱵᱟᱥ ᱫᱚ ᱵᱟᱝ ᱦᱚᱜ-ᱚᱭ ᱢᱚᱴᱩᱴᱤ ᱢᱤᱥᱛᱨᱤ ᱠᱟᱹᱢᱤ ᱞᱤᱧ ᱩᱰᱩᱠᱚᱜ ᱞᱟᱹᱜᱤᱫ ᱛᱮᱦᱮᱧ ᱫᱚ ᱪᱟᱥ ᱵᱟᱥ ᱠᱚᱨᱮᱱᱟᱜ ᱠᱟᱹᱢᱤ ᱫᱚ ᱵᱟᱝ ᱦᱟᱞᱳ᱾
ᱦᱚᱸ ᱜᱚᱢᱠᱮ ᱟᱸᱡᱚᱢᱮᱫᱼᱟ ᱞᱤᱧ ᱟᱫᱚ ᱱᱟᱦᱟᱸᱜ ᱱᱤᱛᱚᱜ ᱢᱟ ᱦᱳᱭ ᱟᱞᱮ ᱥᱮᱱ ᱦᱚᱸ ᱱᱚᱝᱠᱟ ᱫᱟᱜ ᱜᱮ ᱱᱮᱥᱚᱜ ᱢᱟ ᱥᱟᱶᱟᱭ ᱠᱮᱫ ᱚᱱᱟ ᱥᱩ᱾ ᱯᱚᱨ ᱮᱞ ᱞᱤᱱᱳ ᱠᱚᱥᱮ ᱪᱮᱫ ᱠᱚᱠᱚ ᱞᱟᱹᱭᱮᱫᱼᱛᱟᱦᱮᱜ ᱚᱱᱟᱛᱮ ᱞᱚᱞᱚᱜᱮ ᱟᱹᱰᱤᱜᱟᱱ ᱵᱩᱡᱷᱟᱹᱜ ᱠᱟᱱ ᱛᱚᱲᱟ ᱠᱚᱦᱚᱸ᱾ ᱜᱚᱡᱟ ᱢᱩᱰᱨᱤᱜ ᱠᱟᱱ ᱛᱟᱞᱮᱭᱟ ᱢᱟᱱᱮ ᱵᱟᱝ ᱵᱷᱟᱹᱜᱤ ᱴᱷᱤᱠ ᱵᱟᱭ ᱚᱢᱚᱱᱚᱜ ᱠᱟᱱᱟ ᱦᱩᱲᱩ ᱤᱛᱟᱹ ᱠᱚᱦᱚᱸ᱾
ᱚ ᱦᱮᱸ ᱢᱟ ᱚᱱᱟ ᱢᱟ ᱦᱮᱸᱜᱮ ᱜᱚᱨᱚᱢ ᱫᱚᱢᱮ ᱟᱹᱭᱠᱟᱹᱜ ᱠᱟᱱᱟ᱾
ᱦᱳᱭ ᱦᱳᱭ᱾
ᱟᱫᱚ ᱜᱚᱨᱚᱢ ᱟᱹᱭᱠᱟᱹᱣ ᱠᱟᱛᱮᱫ ᱪᱮᱫ ᱵᱤᱱ ᱪᱤᱠᱟᱹ ᱫᱟᱲᱮᱭᱟᱜᱼᱟ ᱢᱟ ᱞᱟᱹᱭ ᱵᱤᱱ ᱜᱚᱝᱠᱮ ᱠᱟᱹᱢᱤ ᱠᱟᱡᱽ ᱛᱚ ᱠᱚᱨᱟᱣ ᱠᱟᱹᱢᱤ ᱠᱟᱡᱽ ᱠᱟᱛᱮ᱾ ᱛᱮᱜᱮ ᱡᱚᱢ ᱦᱩᱭᱩᱜᱼᱟ ᱥᱮ᱾
ᱦᱳᱭ
ᱜᱚᱨᱚᱢ ᱟᱹᱭᱠᱟᱹᱣ ᱞᱮᱱᱠᱷᱟᱱ ᱛᱚ ᱟᱨ ᱵᱟᱝ ᱜᱟᱱᱚᱜᱼᱟ᱾
ᱟᱫᱚ ᱚᱱᱟ ᱢᱟ ᱚᱠᱚᱭ ᱢᱮᱱ ᱠᱮᱫᱮᱫ ᱠᱟᱛᱷᱟ ᱱᱚᱣᱟ ᱯᱚᱨᱤᱵᱮᱥ ᱥᱮ ᱪᱟᱸᱫᱳ ᱵᱚᱸᱜᱟᱜ ᱠᱟᱹᱢᱤᱭᱟᱜ ᱟᱡ ᱜᱮ ᱠᱟᱹᱢᱤ ᱠᱟᱱᱟᱭ ᱟᱵᱚᱣᱟᱜ ᱠᱟᱹᱢᱤ ᱢᱟ ᱟᱵᱚ ᱵᱚᱱ ᱠᱟᱹᱢᱤᱭᱟ ᱦᱮᱸ ᱥᱮ
ᱦᱳᱭ ᱵᱟᱝ ᱠᱷᱟᱱ
ᱦᱳᱭ ᱟᱫᱚ ᱜᱚᱢᱠᱮ ᱟᱯᱮ ᱥᱮᱱ ᱫᱚ ᱱᱚᱜᱼᱚᱭ ᱱᱟᱦᱱᱟ ᱮᱸ ᱨᱟᱛ ᱠᱚ ᱦᱩᱭ ᱵᱟᱲᱟᱜ ᱜᱮᱭᱟ ᱥᱮ ᱵᱟᱝᱟ?
ᱨᱟᱛ ᱠᱚᱫᱚ ᱢᱟ ᱦᱩᱭᱩᱜ ᱜᱮᱭᱟ ᱵᱟᱡᱟᱨ ᱨᱮ ᱟᱞᱮ ᱢᱟ ᱟᱞᱮ ᱥᱮᱫ ᱢᱟ ᱱᱚᱜᱼᱚᱭ ᱛᱤᱨᱤᱥᱟ ᱡᱩᱱ ᱞᱟᱹᱜᱤᱫ ᱠᱚ ᱠᱩᱨᱩᱢᱩᱴᱩ ᱭᱮᱫᱟ᱾
ᱦᱳᱭ ᱟᱞᱮ ᱥᱮᱱ ᱦᱚᱸ ᱛᱤᱨᱤᱥᱮ ᱡᱩᱱ ᱞᱟᱹᱜᱤᱫ ᱫᱚ ᱠᱩᱨᱩᱢᱩᱴᱩ ᱱᱟᱦᱟᱜ ᱦᱩᱭᱩᱜ ᱠᱟᱱᱟ᱾
ᱟᱫᱚ ᱟᱹᱰᱤ ᱪᱮᱫᱠᱟ ᱟᱯᱮ ᱥᱮᱫ ᱪᱮᱫ ᱛᱤᱨᱤᱥᱟ ᱡᱩᱱ ᱠᱚ ᱢᱟᱱᱟᱣ ᱜᱮᱭᱟ᱾
ᱛᱤᱨᱤᱥᱮ ᱡᱩᱱ ᱟᱹᱰᱤ ᱵᱷᱟᱹᱜᱤ ᱜᱮᱞᱮ ᱢᱟᱱᱟᱣ ᱜᱮᱭᱟ ᱛᱤᱱᱟᱹᱜ ᱫᱤᱱ ᱪᱚ ᱟᱞᱮ ᱵᱟᱨᱚ ᱵᱚᱨᱥᱚ ᱜᱟᱱ ᱟᱞᱮ ᱯᱩᱨᱟᱹ ᱞᱮ ᱢᱟᱱᱟᱣ ᱵᱟᱛᱟᱣ ᱞᱮᱫᱼᱟ ᱟᱫᱚ ᱮᱸᱥᱟᱨᱟ ᱵᱮᱲᱟ ᱢᱟ ᱚᱠᱚᱭ ᱢᱮᱱ ᱠᱮᱫ ᱠᱟᱛᱷᱟ᱾ ᱯᱷᱩᱴᱵᱚᱞ ᱠᱷᱮᱞᱟ ᱴᱤᱢ ᱦᱩᱭᱮᱱ, ᱠᱷᱮᱞᱳᱰ ᱴᱤᱢ ᱦᱩᱭᱮᱱ ᱟᱨ ᱡᱟᱦᱟᱱᱟᱜ ᱜᱮ ᱟᱫᱚ, ᱫᱤᱱ ᱢᱟ ᱚᱱᱠᱟ ᱡᱩᱢᱤᱫ ᱵᱟᱠᱚ ᱛᱟᱦᱮᱱᱟ ᱥᱮ ᱦᱚᱲ ᱟᱫᱚᱼᱼ ᱵᱟᱨᱚ ᱠᱷᱚᱱ ᱢᱮᱱ ᱞᱮᱠᱷᱟᱱ ᱫᱚ ᱼᱼ ᱜᱮᱞ ᱥᱮᱨᱢᱟ ᱠᱷᱚᱱ ᱜᱮᱞ ᱢᱚᱬᱮ ᱥᱮᱨᱢᱟ ᱜᱟᱱᱞᱮ ᱢᱟᱱᱟᱣ ᱵᱟᱛᱟᱣ ᱞᱮᱫᱜᱼᱟ ᱤᱱᱟᱹ ᱛᱟᱭᱚᱢ ᱫᱚ ᱟᱫᱚ ᱠᱟᱹᱴᱤᱡᱼᱼ ᱠᱟᱹᱴᱤᱡ ᱱᱚᱰᱮ ᱫᱚ ᱦᱟᱸᱜ ᱵᱟᱞᱮ ᱢᱟᱱᱟᱣ ᱵᱟᱛᱟᱣᱼᱟ ᱵᱟᱹᱠᱤ ᱟᱞᱮ ᱥᱩᱨ ᱨᱮᱼᱼ ᱟᱨᱦᱚᱸ ᱚᱱᱠᱟ ᱜᱮ ᱢᱟᱱᱟᱣ ᱵᱟᱛᱟᱣ ᱦᱩᱭᱩᱜ ᱠᱟᱱᱟ᱾ ᱦᱳᱭ ᱦᱳᱭ᱾
ᱟᱫᱚ ᱢᱮᱱᱠᱷᱟᱱ ᱵᱚᱸᱜᱟ ᱵᱩᱨᱩ ᱵᱟᱝ ᱫᱟᱲᱮ ᱠᱟᱛᱮᱫ ᱨᱮᱦᱚᱸ ᱮᱢᱱᱤ ᱢᱩᱴᱷᱟᱹᱱ ᱨᱮ ᱵᱟᱦᱟ ᱢᱟᱞᱟᱼᱼ ᱟᱨᱟᱣ ᱫᱚ ᱜᱟᱱᱚᱝ ᱠᱚᱜ ᱜᱮᱭᱟ᱾
ᱦᱚᱭ ᱜᱟᱱᱚᱜᱼᱟ ᱚᱱᱠᱟ ᱫᱚᱞᱮ ᱠᱚᱨᱟᱣᱮᱫ ᱜᱮᱭᱟ ᱟᱹᱞᱤᱧ ᱫᱚ ᱱᱟᱦᱟᱜ ᱚᱱᱠᱟ ᱫᱚ ᱵᱮᱠᱛᱤᱜᱚᱛᱚ ᱫᱚᱝᱠᱟᱼᱼ ᱚᱱᱠᱟ ᱱᱤᱡᱮ ᱱᱤᱡᱮ ᱛᱮᱫᱚ ᱚᱲᱟᱜ ᱠᱚᱨᱮ ᱫᱚ ᱟᱵᱚᱨᱮᱱ ᱦᱩᱞᱜᱟᱹᱨᱭᱟᱹ ᱠᱚ ᱜᱩᱨᱩ ᱠᱚ ᱾ ᱱᱩᱠᱩ ᱠᱚᱣᱟᱜ ᱯᱷᱳᱴᱳ ᱠᱚ ᱫᱚᱦᱚ ᱠᱟᱛᱮᱫ ᱫᱚ ᱫᱤᱱᱟᱹᱢ ᱜᱮ ᱚᱱᱠᱟᱱᱟᱜ ᱫᱚ ᱦᱩᱭᱩᱜ ᱠᱟᱱᱟ ᱟᱨ ᱚᱱᱟᱼᱼ
ᱦᱚᱭ ᱦᱚᱭ ᱟᱫᱚ ᱫᱤᱥᱟᱹᱼᱼ ᱟᱫᱚ ᱫᱤᱥᱚᱢ ᱟᱫᱚ ᱚᱱᱟ ᱠᱚᱫᱚ ᱢᱤᱫᱴᱟᱝ ᱟᱛᱳ ᱨᱮ ᱡᱩᱢᱤᱫ ᱧᱚᱜ ᱠᱟᱛᱮᱫ ᱠᱷᱟᱱ ᱵᱷᱟᱹᱜᱤ ᱠᱚᱜᱼᱟ ᱟᱨᱠᱤᱼᱼ ᱢᱟᱱᱟᱣ ᱨᱮ ᱢᱤᱫᱴᱟ ᱨᱟᱹᱥᱠᱟᱹ ᱜᱮ ᱟᱞᱟᱫᱟ ᱞᱟᱜᱟᱜᱼᱟ ᱢᱟᱱᱮ ᱟᱹᱭᱠᱟᱹᱜᱼᱟ ᱟᱞᱟᱫᱟ ᱜᱮ ᱟᱨᱼᱼ
ᱦᱳᱭ ᱡᱩᱢᱤᱫ ᱡᱩᱢᱤᱫ᱾ ᱚᱱᱟ ᱫᱤᱱᱨᱮ ᱡᱩᱢᱤᱫ ᱧᱚᱜ ᱠᱟᱛᱮᱫ ᱢᱤᱫᱴᱟᱝ ᱴᱷᱟᱶ ᱨᱮᱼᱼ ᱟᱵᱚ ᱡᱟᱣᱨᱟ ᱠᱟᱛᱮᱫ ᱢᱤᱫᱴᱟᱝ ᱚᱱᱟ ᱱᱟᱹᱯᱤᱛ ᱟᱵᱚ ᱢᱤᱫᱴᱟᱝ ᱵᱚᱱᱼᱼ ᱡᱟᱦᱟᱱᱟᱜ ᱜᱮ ᱜᱟᱞᱚᱪ ᱠᱚᱵᱚᱱ ᱫᱚᱦᱚ ᱞᱮᱠᱷᱟᱱ ᱫᱚ ᱟᱵᱚᱨᱤᱱᱼᱼ ᱦᱮ ᱢᱟᱹᱭ ᱵᱟᱹᱵᱩ ᱵᱤᱴᱤ ᱜᱤᱫᱽᱨᱟᱹᱼᱼ ᱛᱟᱠᱚ ᱠᱚᱦᱚᱸ ᱠᱚ ᱴᱷᱤᱠᱟᱹ ᱴᱷᱟᱹᱣᱠᱟᱹ ᱡᱚᱝᱟ ᱡᱮ ᱵᱟᱝᱟ ᱱᱩᱠᱩ ᱠᱚᱫᱚ ᱟᱞᱮᱨᱮ ᱨᱮᱱ ᱵᱤᱨ ᱠᱟᱱᱟ ᱠᱚ᱾
ᱦᱩᱞᱜᱟᱹᱨᱤᱭᱟᱹᱼᱼ
ᱦᱳᱭ
ᱡᱟᱦᱟᱸ ᱫᱚ ᱟᱞᱮ ᱱᱚᱣᱟ ᱱᱚᱣᱟ ᱱᱚᱣᱟ ᱵᱷᱟᱨᱚᱛ ᱡᱟᱠᱟᱛ ᱨᱮ ᱮ ᱦᱩᱞᱼᱼ ᱵᱷᱩᱞ ᱧᱟᱢ ᱠᱟᱛᱮᱜ ᱟᱞᱮ ᱞᱮ ᱟᱵᱚ ᱥᱟᱱᱛᱟᱲ ᱠᱚ ᱾ ᱢᱟᱱᱮ ᱢᱟᱱᱮ ᱵᱚᱦᱚᱜ ᱨᱟᱠᱟᱵ ᱠᱟᱛᱮᱜ ᱠᱚ ᱛᱟᱲᱟᱢ ᱫᱟᱲᱮᱭᱟᱜ ᱠᱟᱱ᱾
ᱚᱱᱟ ᱞᱟᱹᱜᱤᱫ ᱛᱮᱦᱮᱧ ᱦᱳᱭ ᱵᱚᱦᱚᱜ ᱛᱩᱞ ᱨᱮ ᱨᱟᱠᱟᱵ ᱠᱟᱛᱮ ᱟᱵᱚ ᱵᱚᱱ ᱛᱟᱲᱟᱢ ᱫᱟᱲᱮᱭᱟᱜ ᱠᱟᱱᱟ᱾ ᱟᱫᱚ ᱚᱠᱚᱭ ᱢᱮᱱ ᱠᱮᱫ ᱠᱟᱛᱷᱟ ᱪᱤᱠᱟᱹᱭᱱᱟ, ᱢᱟᱱᱮ ᱥᱤᱠᱷᱱᱟᱹᱛ ᱥᱮᱪᱮᱫ ᱛᱮᱫᱚ ᱟᱹᱰᱤ ᱞᱟᱯᱷᱟᱝ ᱥᱮᱪᱮᱫ ᱟᱠᱟᱱᱟᱵᱚᱱ ᱟᱵᱚ ᱨᱮᱱ ᱦᱚᱲ ᱠᱚᱫᱚ᱾ ᱵᱟᱹᱠᱤ ᱪᱤᱠᱟᱭᱱᱟᱼᱼ ᱟᱵᱚ ᱥᱟᱶᱛᱟᱨᱤ ᱥᱮᱪᱮᱫ ᱫᱚᱵᱚᱱ ᱟᱹᱰᱤ ᱜᱮᱵᱚᱱ ᱠᱚᱢᱟ᱾
ᱦᱳᱭ᱾
ᱢᱟᱱᱮ ᱡᱟᱸᱦᱟ ᱟᱵᱚ ᱥᱟᱶᱛᱟ ᱨᱮᱱᱟᱜ ᱥᱮᱪᱮᱫ ᱫᱚ ᱛᱮᱦᱮᱧ ᱢᱚᱦᱟᱛᱢᱟ ᱜᱟᱱᱫᱷᱤ ᱚᱠᱚᱭ ᱠᱟᱱᱟᱭ ᱚᱱᱟ ᱫᱚ ᱟᱵᱚᱨᱤᱱ ᱜᱤᱫᱽᱨᱟᱹᱼᱼ ᱠᱚ ᱵᱟᱰᱟᱭᱟ᱾
ᱦᱳᱭ ᱠᱤᱱᱛᱩ ᱚᱠᱚᱭ ᱥᱤᱫᱩ ᱠᱟᱱᱩ ᱚᱠᱚᱭ ᱠᱟᱱᱟ ᱠᱤᱱ ᱚᱱᱟ ᱫᱚ ᱠᱤᱱᱛᱩ ᱵᱟᱠᱚ ᱵᱟᱰᱟᱭᱟ᱾
ᱵᱟᱠᱚ ᱵᱟᱲᱟᱭᱟ ᱦᱳᱭ ᱦᱳᱭ᱾ ᱟᱫᱚ ᱚᱱᱟᱜᱮ ᱡᱟᱭᱦᱳᱠ ᱟᱞᱮ ᱟᱹᱰᱤ ᱡᱟᱠ ᱡᱚᱢᱚᱠ ᱜᱮ ᱱᱟᱜ ᱥᱩᱨ ᱧᱚᱜ ᱨᱮᱜᱮ ᱟᱫᱚ ᱵᱮᱝᱜᱚᱞ ᱯᱟᱦᱴᱟᱼᱼ ᱚᱱᱠᱟ ᱧᱚᱜ ᱨᱮ ᱟᱞᱮ ᱫᱚ ᱚᱱᱠᱟ ᱢᱟ ᱦᱟᱜ ᱵᱟᱹᱞᱤᱧ ᱞᱟᱹᱭᱟ ᱡᱟᱹᱦᱩᱼᱼ ᱟᱫᱚ ᱱᱟᱦᱟᱜ ᱢᱟᱱᱟᱣ ᱵᱟᱛᱟᱣ ᱦᱩᱭᱩᱜ ᱠᱟᱱᱟ ᱟᱞᱮᱫᱚ ᱩᱳᱲᱤᱥᱥᱟ ᱵᱮᱝᱜᱚᱞ ᱵᱚᱰᱟᱨ ᱧᱚᱜ ᱡᱟᱭᱜᱟ ᱨᱮ ᱢᱤᱫᱴᱟᱱ ᱥᱮᱬᱟ ᱧᱚᱜ ᱯᱨᱳᱜᱨᱟᱢᱼᱼ ᱱᱚᱝᱠᱟ ᱤᱭᱟᱹ ᱠᱟᱱᱟ᱾
ᱟᱫᱚ ᱵᱷᱟᱹᱜᱤ ᱜᱮ ᱟᱹᱰᱤ ᱱᱟᱯᱟᱭ ᱛᱟᱦᱚᱞᱮ ᱛᱚ ᱟᱹᱰᱤ ᱱᱟᱯᱟᱭ ᱜᱮ ᱛᱟᱦᱚᱞᱮ᱾
ᱟᱫᱚ ᱯᱮ ᱢᱟᱦᱟ ᱜᱟᱱ ᱦᱩᱭᱩᱜᱼᱟ᱾ ᱯᱮ ᱢᱟᱦᱟ ᱦᱩᱭᱩᱜᱼᱟ ᱡᱟᱠ ᱡᱚᱢᱚᱠ ᱦᱩᱭᱩᱜᱼᱟ ᱢᱟᱱᱮ ᱯᱮ ᱢᱟᱦᱟ ᱜᱟᱱ ᱦᱩᱭᱩᱜᱼᱟ᱾ ᱚᱱᱟ ᱛᱟᱞᱟᱨᱮ ᱱᱚᱝᱠᱟ ᱛᱟᱦᱮᱱᱟ ᱦᱚᱭᱛᱚ ᱟᱵᱚ ᱚᱞᱪᱤᱠᱤ ᱚᱞ ᱦᱮᱯᱨᱟᱣᱼᱼ
ᱦᱳᱭ
ᱛᱟᱯᱚᱨᱮ ᱱᱚᱝᱠᱟ ᱥᱟᱶᱛᱟ ᱟᱨᱤ ᱨᱮᱱᱟᱜ ᱡᱟᱸᱦᱟᱱᱟᱜ ᱨᱩ ᱚᱨᱚᱝ ᱯᱷᱩᱲᱩᱜ ᱯᱟᱛᱲᱟ ᱯᱟᱹᱴᱤ
ᱟᱭᱢᱟ ᱞᱮᱠᱟᱱᱟᱜ, ᱦᱮᱯᱨᱟᱣ
ᱦᱳᱭ ᱦᱳᱭ ᱦᱳᱭ ᱟᱫᱚ ᱚᱱᱟ ᱫᱤᱱ ᱨᱮ ᱟᱵᱚ ᱛᱮᱦᱮᱧ ᱦᱩᱞᱜᱟᱹᱨᱭᱟᱹ ᱠᱚᱣᱟᱜ ᱫᱤᱱᱨᱮ ᱚᱱᱟ ᱦᱚᱸᱵᱚᱱ ᱦᱮᱞᱳ
ᱦᱮᱸ ᱟᱸᱡᱚᱢᱚᱜ ᱠᱟᱱᱟ
ᱦᱳᱭ ᱦᱳᱭ ᱟᱫᱚ ᱠᱳᱴ ᱮᱱᱛᱮ ᱟᱫᱚᱞᱤᱧ ᱢᱮᱱᱮᱫᱼᱟ ᱯᱟᱞᱮ ᱴᱟᱭᱤᱢ ᱜᱮ ᱚᱵᱷᱟᱨ ᱮᱱᱟ ᱟᱫᱚᱧ ᱢᱮᱱᱮᱜᱼᱟ ᱚᱱᱟ ᱫᱤᱱ ᱨᱮ ᱟᱵᱚᱨᱮᱱ ᱵᱤᱨ ᱵᱟᱱᱴᱟ ᱠᱚᱵᱚᱱ ᱩᱭᱦᱟᱹᱨ ᱠᱚ ᱥᱟᱶᱛᱮ ᱟᱵᱚᱨᱤᱱ ᱦᱚᱱ ᱜᱟᱸᱲᱟ ᱠᱚ ᱟᱵᱚᱣᱟᱜ ᱥᱟᱶᱛᱟ ᱨᱮᱱᱟᱜ ᱢᱤᱫᱴᱟᱝ ᱢᱟᱹᱱᱢᱤ ᱡᱚᱱᱚᱢᱚᱜ ᱠᱷᱚᱱ ᱜᱚᱡ ᱜᱩᱨᱩᱜ ᱛᱮᱞᱟᱱ ᱵᱷᱟᱸᱰᱟᱱ ᱦᱟᱨᱤᱡ ᱛᱮ ᱪᱮᱫ ᱪᱮᱫ ᱚᱠᱛᱚ ᱨᱮ ᱪᱮᱫ ᱪᱮᱫ ᱞᱮᱠᱟᱱ ᱯᱷᱩᱲᱩᱜ ᱯᱟᱛᱲᱟ ᱵᱚᱱ ᱞᱟᱠᱛᱤᱭᱟ ᱚᱱᱟ ᱦᱚᱸ ᱟᱹᱰᱤᱜᱟᱱ ᱦᱚᱲ ᱟᱵᱚᱨᱮᱱ ᱵᱟᱠᱚ ᱵᱟᱰᱟᱭ ᱛᱟᱵᱚᱱᱟ
ᱵᱟᱝᱜᱮ ᱵᱟᱝᱜᱮ ᱟᱹᱰᱤ ᱥᱟᱱᱛᱟᱲ ᱜᱮ ᱮᱠᱷᱚᱱ ᱦᱚᱸ ᱚᱱᱟ ᱠᱚᱫᱚ ᱵᱟᱠᱚ ᱵᱟᱰᱟᱭ ᱜᱮᱭᱟ
ᱦᱳᱭ ᱦᱟᱺᱰᱤ ᱵᱚᱸᱜᱟ ᱯᱷᱩᱲᱩᱜ ᱪᱮᱫ ᱞᱮᱠᱟ ᱯᱷᱩᱲᱩᱜ ᱦᱩᱭᱩᱜ ᱦᱩᱭᱩᱜᱼᱟ, ᱛᱟᱵᱮᱱ ᱵᱚᱸᱜᱟ ᱯᱷᱩᱲᱩᱜ ᱪᱮᱫ ᱞᱮᱠᱟ? ᱜᱤᱨᱟᱹ ᱠᱚ ᱡᱟᱸᱦᱟ ᱵᱚᱱ ᱛᱚᱞᱟ ᱚᱱᱟ ᱯᱷᱩᱲᱩᱜ ᱪᱮᱫᱞᱮᱠᱟ? ᱱᱚᱝᱠᱟ ᱟᱹᱰᱤ ᱟᱹᱰᱤ ᱢᱟᱱᱮ ᱠᱟᱛᱷᱟ ᱠᱚᱜᱮ ᱟᱵᱚᱨᱮᱱ ᱦᱚᱱ ᱱᱟᱠᱚ ᱵᱟᱠᱚ ᱵᱟᱲᱟᱭᱟ ᱟᱫᱚ ᱚᱱᱟ ᱠᱚ ᱫᱤᱱ ᱨᱮ ᱟᱵᱚ ᱢᱤᱫ ᱵᱚᱱ ᱡᱩᱢᱤᱫᱚᱜᱼᱟ, ᱟᱵᱚᱨᱮᱱ ᱵᱤᱨᱵᱟᱱᱴᱟ ᱠᱚᱵᱚᱱ ᱩᱭᱦᱟᱹᱨ ᱦᱚᱢᱚᱨ ᱦᱟᱞᱟᱝ ᱠᱚᱣᱟ ᱥᱟᱶᱛᱮ ᱟᱵᱚ ᱢᱤᱫᱴᱟᱹᱝ ᱥᱤᱠᱷᱱᱟᱹᱛ ᱞᱮᱠᱟᱱᱟᱜ ᱠᱟᱛᱷᱟ ᱠᱚ ᱢᱤᱫ ᱵᱟᱨ ᱠᱟᱛᱷᱟ ᱵᱚᱱ ᱜᱟᱞᱚᱪᱟ
ᱦᱳᱭ
ᱟᱫᱚ ᱱᱚᱜᱼᱚ ᱱᱚᱝᱠᱟᱱᱟᱜ ᱠᱟᱹᱢᱤ ᱦᱚᱨᱟ ᱥᱟᱯᱲᱟᱣ ᱢᱮᱱᱟ, ᱢᱮᱱᱟᱜᱼᱟ
ᱟᱹᱰᱤ ᱟᱹᱰᱤ ᱟᱹᱰᱤ ᱟᱭᱢᱟ ᱟᱭᱢᱟ ᱵᱷᱟᱜᱮ ᱵᱷᱟᱜᱮ ᱠᱟᱹᱢᱤ ᱠᱚ ᱥᱟᱯᱲᱟᱣ ᱨᱮ ᱵᱮᱱ ᱫᱚᱦᱚ ᱠᱟᱜᱼᱟ ᱟᱹᱰᱤ ᱟᱭᱢᱟ ᱵᱷᱟᱜᱮ ᱵᱷᱟᱜᱮ ᱵᱩᱡᱷᱟᱹᱣᱱᱟ ᱟᱸᱡᱚᱢ ᱠᱟᱛᱮᱫ
ᱦ
ᱟᱞᱮ ᱥᱮᱫ ᱢᱟ ᱦᱳᱭ ᱫᱚ ᱦᱳᱭᱳᱜ ᱜᱮᱭᱟ ᱢᱮᱱᱠᱷᱟᱱ ᱴᱟᱢᱟᱠ ᱛᱩᱢᱫᱟᱜ , ᱦᱮᱸ ᱪᱮᱫ ᱵᱤᱱ ᱞᱟᱹᱭ ᱫᱟ?
ᱦᱩᱸ
ᱥᱟᱶᱛᱟ ᱥᱮᱪᱮᱫ ᱞᱮᱠᱟ ᱪᱟᱸᱜᱟ ᱵᱨᱟᱧᱪ ᱞᱮ ᱟᱹᱜᱩ ᱠᱟᱫ ᱛᱟᱵᱚᱱᱟ ᱪᱟᱸᱜᱟ ᱪᱟᱸᱜᱟᱥᱢ ᱡᱟᱦᱟᱸ ᱵᱚᱱ ᱢᱮᱱᱮᱼᱟ ᱚᱱᱟ ᱵᱷᱤᱛᱤᱨ ᱨᱮᱫᱚ ᱢᱤᱫᱴᱮᱱ ᱫᱚ ᱵᱮᱝᱜᱚᱞ ᱟᱥᱮᱠᱟ ᱢᱮᱱᱟᱭᱟ ᱟᱨ
ᱢᱟ
ᱟᱫᱚ ᱫᱚᱢᱮ ᱚᱱᱟᱟ ᱧᱚᱜ ᱜᱮ ᱦᱳᱭ ᱟᱫᱚ ᱜᱚᱢᱠᱮ ᱢᱤᱫᱴᱮᱱ ᱡᱤᱱᱤᱥ ᱦᱳᱭ ᱟᱹᱰᱤ ᱡᱟᱰᱢᱚᱜᱽ ᱜᱮ ᱞᱟᱹᱭᱟᱵᱤᱱ ᱠᱟᱱᱟᱞᱤᱧ ᱯᱮ ᱢᱟᱦᱟ ᱛᱚᱸᱜᱮ ᱛᱟᱦᱮᱸ ᱛᱟᱦᱮᱱᱟ ᱯᱩᱭᱞᱩ ᱦᱤᱞᱳᱜ ᱫᱚ ᱵᱚᱸᱜᱟᱼ ᱵᱩᱨᱩ ᱠᱟᱹᱢᱤ ᱦᱚᱨᱟ ᱴᱷᱮᱱ ᱠᱷᱚᱱ ᱮᱛᱚᱦᱚᱵ ᱠᱟᱛᱮᱫ ᱚᱸᱰᱮ, ᱥᱟᱱᱟᱢ ᱞᱮᱠᱟᱱᱟᱜ ᱵᱚᱸᱜᱟᱼ ᱵᱩᱨᱩ ᱨᱮᱱᱟᱜ ᱡᱟᱦᱟᱸ ᱡᱟᱦ ᱟᱹᱱ ᱟᱹᱨᱤ ᱛᱟᱵᱚᱱ ᱪᱮᱫ ᱞᱮᱠᱟ ᱫᱵᱴᱷᱟ ᱠᱚ ᱦᱟᱲᱟᱢ ᱠᱚᱵᱚ ᱥᱮᱵᱟ ᱫᱮᱵᱟ ᱠᱚᱣᱟ ᱢᱟᱞᱟ ᱨᱮᱱ ᱠᱷᱚᱱ ᱮᱛᱚᱵ ᱠᱟᱛᱮᱫ ᱫᱷᱩᱲ ᱫᱷᱩᱲᱟᱹ ᱴᱷᱮᱱ ᱠᱷᱚᱱ ᱤᱱᱟᱹ ᱠᱚᱜᱮ ᱱᱟᱦᱟᱜ ᱟᱵᱚᱣᱟᱜ ᱢᱟ ᱚᱱᱟ ᱴᱷᱟᱶ ᱨᱮᱢᱟ ᱦᱟᱯᱲᱟᱢ ᱠᱚᱢᱟ᱾ ᱪᱤᱨᱜᱟᱹᱞ ᱟᱲᱟᱝ ᱠᱚ ᱧᱟᱢᱟ᱾
ᱦᱩᱸ᱾
ᱟᱫᱚ ᱤᱱᱟᱹ ᱛᱟᱭᱚᱢ ᱫᱚ ᱦᱟᱸᱜ ᱨᱮᱦᱚᱸ ᱢᱤᱫᱴᱟᱝ ᱚᱱᱟ ᱢᱤᱫᱴᱟᱝ ᱫᱷᱚᱨᱚᱢ ᱮᱱᱮᱡ ᱥᱮᱨᱮᱧ ᱠᱟᱹᱴᱤᱡ ᱡᱮᱦᱮᱛᱩ ᱢᱤᱫᱴᱟᱝ ᱱᱟᱦᱟᱜ ᱥᱟᱣᱛᱟ ᱨᱮᱱᱟᱜ ᱥᱟᱱᱟᱢ ᱞᱮᱠᱟᱱᱟᱜ ᱟᱨ
ᱦᱩᱸ᱾
ᱨᱮᱭᱟᱜ ᱫᱚ ᱚᱠᱟ ᱞᱮᱠᱟᱨᱮ ᱚᱠᱟ ᱫᱤᱱᱨᱮ ᱚᱠᱟ